ᱚ
ᱦᱮᱸ ᱨᱚᱲ ᱟᱸᱡᱚᱢᱚᱜ ᱠᱟᱱᱟ, ᱟᱨ ᱤᱧᱟᱹᱜ ᱨᱚᱲ ᱟᱸᱚᱢᱚᱜ ᱠᱟᱱᱟ ᱥᱮ ᱵᱟᱝ?
ᱦᱚ ᱟᱢᱟᱜ ᱦᱚ ᱟᱸᱡᱚᱢᱚᱜ ᱠᱟᱱ ᱜᱮᱭᱟ᱾
ᱚᱭ, ᱪᱮᱫ ᱯᱮ ᱪᱤᱠᱟᱭᱮᱜ-ᱟ?
ᱫᱩᱲᱩᱵ ᱵᱟᱲᱟ ᱦᱩᱭ ᱟᱠᱟᱱᱟ, ᱜᱤᱛᱤᱡ ᱞᱮᱱ ᱛᱟᱦᱮᱸ ᱠᱟᱱᱟᱹᱧ ᱤᱧ ᱫᱚ᱾
ᱚ ᱦᱚᱸ ᱚᱱᱛᱮ ᱫᱟᱜ ᱠᱮᱜ-ᱟᱭ ᱥᱮ ᱵᱟᱝ
ᱱᱚᱛᱮ ᱵᱟᱭ ᱫᱟᱜ ᱠᱟᱜᱼᱟᱭ ᱮᱱᱟᱝ ᱠᱟᱹᱴᱤᱡ ᱡᱚᱨᱚ ᱵᱟᱲᱟ ᱠᱮᱜᱼᱟᱭ ᱪᱟᱨᱟᱠ ᱪᱚᱨᱚᱠ, ᱤᱱᱟᱹ ᱯᱚᱨᱮ ᱟᱨᱚ ᱪᱷᱟᱲᱟᱣ ᱠᱮᱜᱼᱟᱭ᱾
ᱚ ᱦᱚᱸ ᱱᱚᱛᱮ ᱫᱚ, ᱱᱚᱛᱮ ᱦᱚᱸ ᱮᱱᱟᱱ ᱱᱚᱛᱮ ᱮᱱᱟᱱ ᱫᱚ ᱵᱟᱭ ᱡᱚᱨᱚᱭᱮᱫ ᱛᱟᱦᱮᱸᱼᱟ᱾ ᱟᱨ ᱱᱤᱛᱚᱜ ᱱᱤᱛᱚᱜ ᱥᱟᱨᱟ ᱜᱷᱟᱹᱲᱤᱡ ᱤᱸ ᱡᱚᱨᱚᱭᱮᱜᱼᱟᱭ ᱟᱨᱚ ᱛᱷᱤᱨᱮᱜᱼᱟᱭ᱾ ᱟᱨᱚ ᱥᱚᱸᱜᱮ ᱨᱟᱠᱟᱵ ᱠᱟᱱᱟ ᱨᱤᱢᱤᱞ ᱟᱨᱚ ᱡᱚᱨᱚᱭᱮᱼᱟᱭ ᱟᱨᱚ ᱛᱷᱤᱨᱮᱜ-ᱟᱭ, ᱟᱨᱚ ᱱᱤᱛᱚᱜ
ᱚ ᱟᱨ ᱨᱚᱦᱚᱭ ᱠᱚᱫᱚ ᱯᱮ ᱪᱟᱵᱟ ᱠᱮᱜ-ᱟ ᱥᱮ ᱟᱣᱨᱤᱭᱟ?
ᱫᱚᱦᱚᱭ ᱦᱟᱯᱮ ᱟᱹᱣᱨᱤ ᱞᱮ ᱪᱟᱵᱟᱭᱟ, ᱵᱟᱹᱭᱷᱟᱹᱲ ᱠᱚᱫᱚ ᱱᱦᱟᱜ ᱞᱮ ᱨᱚᱦᱚᱭ ᱪᱟᱵᱟ ᱟᱠᱟᱜᱼᱟ᱾ ᱡᱟᱦᱟᱸ ᱠᱚ ᱫᱟᱜ ᱠᱟᱱᱟ ᱟᱨ ᱟᱨ ᱡᱟᱦᱟᱸ ᱠᱚ ᱵᱟᱭ ᱫᱟᱜ ᱟᱠᱟᱱᱟ ᱚᱱᱟ ᱫᱚ ᱦᱟᱯᱮ ᱛᱟᱺᱜᱤ ᱟᱠᱟᱜᱼᱟ ᱞᱮ ᱛᱤᱥ ᱫᱟᱜᱮᱜ-ᱟᱭ ᱵᱥᱮ ᱪᱮᱨᱷᱟ᱾ ᱫᱟᱜ ᱢᱟ ᱫᱤᱱ ᱜᱮ ᱫᱟᱜᱸᱮᱜᱼᱟ ᱦᱚᱞᱟ ᱦᱚᱸ ᱛᱤᱦᱤᱧ ᱦᱚᱸ ᱫᱤᱱᱜᱤ
ᱚ ᱩᱱᱠᱩ ᱥᱤᱢ ᱵᱩᱥᱟᱹᱜ ᱞᱟᱜᱟ ᱠᱚᱢ᱾
ᱟᱨ ᱠᱮᱱᱮᱞ ᱨᱮᱫᱚ ᱫᱟᱜ ᱠᱚ ᱟᱲᱟᱜ ᱟᱠᱟᱫᱟ ᱥᱮ ᱵᱟᱝ?
ᱠᱮᱱᱮᱞ ᱨᱮ ᱟᱲᱟᱜ ᱟᱠᱟᱜ ᱜᱮᱭᱟ ᱠᱚ ᱪᱮᱛᱟᱱ, ᱱᱚᱛᱮ ᱦᱟᱸᱜ ᱵᱟᱭ ᱥᱮᱴᱮᱨ ᱟᱠᱟᱱᱟ, ᱦᱟᱱᱛᱮ ᱫᱚ
ᱱᱚᱛᱮ ᱫᱚ ᱵᱟᱭ ᱦᱤᱡᱩᱜ ᱠᱟᱱᱟ ᱵᱟᱹᱫᱽ ᱥᱮᱫ ᱫᱚ? ᱵᱟᱹᱫᱽ ᱥᱮᱫ ᱫᱚ ᱵᱟᱭ ᱦᱤᱡᱩᱜ ᱠᱟᱱᱟ?
ᱵᱟᱹᱫᱽ ᱥᱮᱫ ᱵᱟᱭ ᱦᱤᱡᱩᱜ ᱠᱟᱱᱟ᱾ ᱢᱟᱨᱟᱝ ᱠᱮᱱᱮᱞ, ᱚᱱᱛᱮ ᱢᱟᱨᱟᱝ ᱠᱮᱱᱮᱞ ᱪᱟᱞᱟᱣ ᱠᱟᱱᱟ ᱥᱮ᱾ ᱚᱱᱟ ᱚᱱᱠᱟ ᱛᱮ ᱢᱟᱱᱮ ᱱᱚᱛᱮ ᱵᱟᱝ ᱥᱮᱴᱮᱨ, ᱥᱮᱴᱮᱨ ᱥᱟᱹᱛ ᱟᱠᱟᱱᱟ ᱯᱩᱨᱟᱹ᱾ ᱱᱚᱱᱛᱮ ᱡᱟᱦᱟᱸ ᱥᱮᱫ ᱠᱷᱚᱱ ᱠᱚ ᱟᱲᱟᱜ ᱟᱠᱟᱜᱼᱟ ᱚᱱᱛᱮ ᱨᱮᱜᱮ ᱪᱟᱵᱟ ᱟᱠᱟᱱᱟ ᱟᱨ ᱠᱟᱹᱴᱤᱡ ᱠᱟᱹᱴᱤᱡ ᱛᱟᱵ ᱯᱟᱨᱚᱢ ᱟᱠᱟᱱᱟ᱾
ᱦᱳᱭᱛᱳ ᱚᱱᱮ ᱠᱮᱱᱮᱞ ᱫᱟᱜ ᱠᱚ ᱟᱲᱟᱜ ᱞᱮᱠᱷᱟᱱ ᱜᱮ ᱛᱚ ᱚᱱᱟ ᱵᱟᱹᱫᱽ ᱠᱚᱢᱟ ᱜᱚᱴᱟ ᱫᱟᱜᱚᱜᱼᱟ᱾
ᱦᱳᱭ
ᱟᱨ ᱱᱮᱛᱟᱨ ᱢᱟᱱᱟ ᱵᱤᱨ ᱠᱚᱨᱮ ᱦᱚᱸ ᱫᱟᱜ ᱠᱚ ᱚᱱᱠᱟ ᱛᱮᱠᱚ ᱟᱹᱜᱩᱭᱮᱜᱼᱟ ᱱᱟᱜ ᱵᱮᱱᱟᱣ ᱟᱠᱟ ᱫᱟᱠᱚ ᱚᱱᱟ ᱵᱷᱩᱜᱟᱹᱜ ᱠᱚ᱾
ᱚ ᱦᱳᱭ ᱟᱫᱚ ᱠᱮᱱᱮᱠ ᱛᱮᱫᱚ ᱦᱚᱸᱜ-ᱚᱭ ᱡᱟᱹᱥᱛᱤ ᱵᱟᱠᱚ ᱟᱲᱟᱜ ᱟᱠᱟᱫ ᱫᱚ᱾
ᱚ ᱱᱚᱛᱮᱱᱟᱜ ᱠᱮᱱᱮᱞ ᱨᱮᱢᱟ ᱯᱩᱨᱟᱹ ᱯᱮᱨᱮᱡ ᱫᱟᱜ᱾
ᱚᱻ ᱦᱚᱸ
ᱟᱨ ᱱᱚᱛᱮᱱᱟᱜ ᱠᱮᱱᱮᱞ ᱢᱟ ᱢᱟᱨᱟᱝ ᱜᱮᱭᱟ, ᱟᱨ ᱯᱩᱨᱟᱹ ᱯᱮᱨᱮᱡ ᱦᱤᱡᱩᱜ ᱠᱟᱱᱟ, ᱡᱟᱦᱟᱸ ᱛᱤᱱᱟᱹᱜ ᱥᱟᱠᱷᱟ ᱠᱚᱨᱮ ᱡᱷᱚᱛᱚ ᱨᱮ ᱫᱟᱜ ᱳᱰᱳᱜᱚᱜ ᱠᱟᱱᱟ᱾ ᱛᱚ ᱯᱩᱨᱟᱹ ᱫᱟᱜ ᱟᱠᱟᱱ ᱛᱟᱠᱚᱣᱟ᱾
ᱮᱱᱠᱷᱟᱱ ᱫᱚ ᱚᱱᱛᱮ ᱢᱮᱱᱟᱜ ᱠᱚ ᱨᱚᱦᱚᱭ ᱪᱟᱵᱟ ᱞᱮᱠᱟ, ᱠᱮᱜ-ᱟ ᱠᱚ ᱯᱟᱞᱮᱫ?
ᱚᱻ ᱪᱟᱵᱟᱭᱮᱜ-ᱟ ᱠᱚ, ᱟᱨ ᱠᱤᱪᱷᱩ ᱫᱤᱱ ᱠᱷᱟᱱ ᱜᱮ ᱠᱚ ᱪᱟᱵᱟ ᱜᱚᱫᱟ ᱦᱟᱸᱜ ᱟᱨ ᱟᱴ ᱫᱤᱱ ᱠᱷᱟᱱ ᱜᱮ᱾
ᱚᱻ
ᱱᱚᱛᱮ ᱫᱚ ᱠᱟᱹᱢᱤ ᱠᱚᱦᱚᱸ ᱚᱻ ᱱᱚᱛᱮᱱ ᱠᱚ ᱠᱩᱲᱤ ᱦᱚᱯᱚᱱ ᱫᱚ ᱠᱟᱹᱢᱤ ᱦᱚᱸ ᱫᱚᱢᱮ ᱠᱚ ᱡᱩᱞᱩᱝ ᱫᱚ, ᱨᱚᱦᱚᱭ ᱠᱚ ᱮᱠᱫᱚᱢ ᱢᱤᱫ ᱫᱤᱱ ᱨᱮᱜᱮ ᱟᱹᱰᱤ ᱢᱟᱨᱟᱝ ᱠᱚ ᱨᱚᱦᱚᱭ ᱜᱚᱫ
ᱚᱻ
ᱟᱨ ᱥᱤ ᱢᱟ ᱡᱷᱚᱛᱚ ᱴᱨᱟᱠᱴᱟᱨ ᱛᱮᱠᱚ ᱥᱤ ᱦᱚᱪᱚᱭᱮᱜ-ᱟ᱾
ᱦᱳᱭ, ᱟᱞᱮ ᱥᱮᱫ ᱦᱚᱸ ᱱᱚᱛᱮ ᱦᱚᱸ ᱴᱟᱠᱴᱟᱨ ᱛᱮᱜᱮ ᱠᱚ ᱥᱤ ᱟᱠᱚ ᱟᱨ ᱰᱟᱝᱨᱤ ᱠᱚᱛᱮ ᱦᱚᱸ᱾ ᱟᱨ ᱫᱟᱜ ᱜᱮ ᱵᱟᱭ ᱫᱟᱜ ᱟᱠᱟᱱᱟ ᱟᱥᱚᱞ ᱡᱟᱦᱟᱸ ᱠᱚ ᱫᱟᱜ ᱟᱠᱟᱱᱟ ᱚᱱᱟ ᱫᱚ ᱨᱚᱦᱚᱭ ᱪᱟᱵᱟ ᱞᱮᱠᱟᱱ ᱱᱤᱛᱚᱜ ᱫᱚ ᱱᱟᱦᱟᱜ ᱛᱷᱤᱨ ᱦᱟᱛᱟᱨ ᱟᱠᱟᱱᱟ ᱠᱚ, ᱟᱨ ᱢᱤᱫ ᱵᱟᱨ ᱡᱟᱦᱟᱸᱭ ᱠᱚᱣᱟᱜ ᱫᱟᱜ ᱟᱠᱟᱱᱟ ᱩᱱᱠᱩ ᱜᱮᱠᱚ ᱨᱚᱦᱚᱭᱮᱜ-ᱟ᱾
ᱟᱨ ᱜᱷᱩᱴᱩ ᱠᱚᱨᱮ ᱫᱚ ᱫᱟᱜ ᱫᱚ ᱵᱟᱹᱱᱩᱜ-ᱟ, ᱜᱷᱩᱴᱩ ᱠᱚᱨᱮ ᱫᱟᱜ ᱫᱚ ᱵᱟᱹᱱᱩᱜ-ᱟ᱾
ᱜᱷᱩᱴᱩ ᱠᱚᱨᱮ ᱜᱮᱛᱚ ᱵᱟᱹᱱᱩᱜ-ᱟ, ᱜᱷᱩᱴᱩ ᱠᱚ ᱠᱚᱨᱮ ᱜᱮ ᱠᱮᱱᱮᱞ ᱫᱟᱜ ᱞᱮ ᱧᱟᱢᱟ ᱦᱮᱸᱥᱮ᱾ ᱟᱫᱚ ᱠᱮᱱᱮᱞ ᱨᱮ ᱫᱟᱜ ᱜᱮ ᱵᱟᱝᱠᱷᱟᱱ ᱫᱚ ᱚᱠᱟᱨᱮ ᱦᱟᱸᱜ᱾ ᱫᱟᱜ ᱠᱚ ᱟᱲᱟᱜ ᱟᱠᱟᱜ ᱟᱠᱚ ᱢᱟᱨᱟᱝ ᱠᱮᱱᱮᱞ ᱨᱮ, ᱟᱫᱚ ᱚᱱᱟᱨᱮ ᱩᱱᱟᱹᱜ ᱩᱱᱟᱹᱜ ᱠᱚᱢ ᱠᱚᱢ ᱦᱤᱡᱩᱜ ᱠᱟᱱᱟ᱾ ᱢᱟᱱᱮ ᱟᱨ ᱡᱟᱦᱟᱸ ᱛᱤᱱᱟᱹᱜ ᱪᱮᱛᱟᱱ ᱨᱮ ᱥᱟᱠᱟ ᱠᱮᱱᱮᱞ ᱢᱮᱱᱟᱜ-ᱟ, ᱩᱱᱟᱹᱜ ᱦᱟᱹᱨᱤᱡ ᱵᱟᱝ ᱥᱮᱴᱮᱨ ᱠᱟᱱᱟ ᱮᱱᱠᱷᱟᱱ ᱛᱷᱩᱲᱤ ᱫᱟᱜ ᱫᱟᱜ ᱛᱷᱩᱲᱤ ᱛᱤᱸᱜᱩᱱ ᱠᱟᱱᱟ᱾
ᱟᱨ ᱵᱩᱨᱩ ᱫᱟᱜ ᱠᱚᱫᱚ ᱵᱟᱭ ᱦᱤᱡᱩᱜ ᱛᱮ ᱟᱯᱮ ᱥᱮᱫ ᱫᱚ?
ᱵᱩᱨᱩ ᱫᱟᱜ ᱫᱚ ᱱᱟᱦᱟᱸᱜ ᱟᱞᱮ ᱥᱮᱫ ᱫᱚ ᱵᱟᱭ ᱦᱤᱡᱩᱜ-ᱟ ᱢᱟᱱᱮ ᱛᱟᱞᱟ ᱨᱮᱜᱮ ᱠᱮᱱᱮᱞ ᱢᱮᱱᱟᱜ-ᱟ᱾ ᱟᱨ ᱦᱟᱱᱟ ᱦᱟᱱᱛᱮ ᱟᱹᱛᱩ ᱢᱮᱱᱟᱜ-ᱟ, ᱛᱟᱦᱚᱞᱮ ᱡᱚᱛᱚ ᱦᱟᱱᱛᱮ ᱜᱮ ᱪᱟᱞᱟᱜ-ᱟ, ᱮᱴᱟᱜ ᱥᱮᱫ ᱪᱟᱞᱟᱜ-ᱟ᱾
ᱵᱩᱨᱩ ᱫᱟᱜ ᱫᱚ ᱟᱞᱮ ᱫᱚ ᱵᱟᱞᱮ ᱧᱟᱢᱟ, ᱦᱳᱭ
ᱦᱳᱭᱛᱚ ᱵᱟᱠᱷᱟᱱ ᱚᱱᱟ ᱵᱩᱨᱩ ᱫᱟᱜ ᱠᱚ ᱡᱩᱫᱤ ᱞᱤᱸᱜᱤ ᱦᱤᱡᱚᱜ-ᱟ, ᱚᱱᱟ ᱵᱩᱞᱟᱹᱱ ᱠᱚ ᱛᱟᱦᱮᱱᱟ ᱵᱩᱞᱟᱹᱱ ᱠᱚ ᱛᱮ ᱞᱤᱸᱜᱤᱱᱟ᱾ ᱟᱨ ᱚᱱᱟ ᱠᱚᱨᱮ ᱜᱮ ᱡᱟᱦᱟᱸ ᱛᱤᱱᱟᱹᱜ ᱜᱷᱩᱴᱩ ᱡᱟᱭᱜᱟ ᱠᱚᱨᱮ ᱵᱟᱹᱫᱽ ᱦᱮᱱᱟᱜ-ᱟ ᱜᱚᱴᱟ ᱫᱟᱜᱚᱜ-ᱟ᱾
ᱚᱝ ᱚᱱᱟ ᱢᱟ ᱥᱟᱹᱨᱤ ᱠᱟᱛᱷᱟ ᱠᱟᱱ ᱜᱮᱭᱟ ᱫᱟᱜᱚᱜ ᱜᱮᱭᱟ, ᱦᱟᱱᱛᱮᱱ ᱠᱚ ᱦᱚᱲ ᱫᱚ ᱱᱟᱦᱟᱸᱜ ᱠᱚ ᱟᱹᱰᱤ ᱠᱚ ᱥᱩᱵᱤᱫᱷᱟᱣ ᱠᱟᱱᱟ᱾ ᱠᱮᱱᱮᱞ ᱦᱟᱱᱟ ᱫᱷᱟᱨᱮ ᱠᱚ ᱚᱱᱟ ᱫᱷᱟᱨᱮ ᱨᱮᱜᱮ ᱛᱚ ᱵᱩᱨᱩ ᱢᱟ ᱢᱮᱱᱟᱜ-ᱟ, ᱟᱨ ᱠᱮᱱᱮᱞ ᱵᱟᱝ ᱛᱟᱦᱮᱸ ᱞᱮᱱᱠᱷᱟᱱ ᱫᱚ ᱱᱚᱛᱮ ᱦᱮᱡ ᱠᱚᱜ ᱜᱮᱭᱟ ᱢᱚᱜᱨᱟ ᱵᱷᱩᱜᱟᱹᱜ ᱠᱚᱛᱮᱜ, ᱢᱟᱱᱮ ᱰᱟᱦᱟᱨ ᱠᱚ ᱫᱷᱟᱨᱮ ᱠᱚᱨᱮ ᱛᱟᱦᱮᱸᱱᱟ ᱥᱮ ᱢᱚᱜᱽᱨᱟ ᱵᱷᱩᱜᱟᱹᱜ ᱯᱚᱞ ᱵᱷᱩᱜᱟᱹᱜ ᱠᱚ᱾ ᱚᱱᱟ ᱦᱚᱸ ᱛᱟᱵ ᱛᱟᱵ ᱟᱛᱮ ᱦᱤᱡᱩᱜ-ᱟ। ᱟᱫᱚ ᱦᱤᱛᱳᱜ ᱫᱚ ᱚᱠᱟᱨᱮ ᱱᱟᱦᱟᱜ, ᱚᱱᱟ ᱜᱮ ᱛᱮᱜᱮ ᱮᱥᱮᱫ ᱟᱠᱟᱫ ᱠᱷᱟᱱᱮ ᱠᱮᱱᱮᱞ ᱛᱮᱜᱮ
ᱮᱸᱻ ᱦᱮᱸ ᱵᱟᱝᱠᱷᱟᱱ ᱵᱩᱨᱩ ᱫᱷᱟᱨᱮ ᱵᱟᱹᱫᱽ ᱫᱷᱟᱨᱮ ᱫᱚ ᱱᱚᱣᱟ ᱱᱟᱥᱮᱱᱟᱜ- ᱮ ᱫᱟᱜ ᱜᱚᱫ ᱠᱟᱜ ᱠᱷᱟᱱ ᱜᱮ ᱚᱱᱟ ᱫᱟᱜ ᱵᱩᱨᱩ ᱨᱮᱱᱟᱜ ᱞᱤᱸᱜᱤ ᱟᱬᱜᱚᱱᱟ ᱜᱚᱴᱟ ᱵᱟᱹᱫᱽ ᱮᱠᱫᱚᱢ ᱫᱟᱜ ᱜᱚᱫᱚᱜ-ᱟ᱾
ᱦᱩᱸᱻ
ᱟᱨ ᱦᱟᱹᱠᱩ ᱠᱚ ᱨᱟᱠᱟᱵ ᱠᱟᱱᱟ ᱥᱮ ᱵᱟᱝ ᱚᱱᱛᱮ?
ᱦᱟᱠᱩ,
ᱨᱟᱠᱟᱵ ᱦᱮᱡ ᱟᱠᱟᱱᱟ ᱠᱚ ᱥᱮ ᱵᱟᱝ?
ᱦᱟᱹᱠᱩ ᱫᱚᱠᱚ ᱨᱟᱠᱟᱵ ᱦᱮᱡ ᱟᱠᱟᱱᱟ ᱥᱮ ᱵᱟᱝᱟ ᱚᱱᱟ ᱫᱚ ᱱᱟᱦᱟᱸᱜ ᱵᱟᱹᱧ ᱞᱟᱹᱭ ᱠᱮ ᱠᱟᱱᱟ, ᱤᱧ ᱦᱚᱞᱟ ᱢᱟᱦᱟᱫᱷᱮᱨ ᱜᱤᱧ ᱦᱮᱡ ᱟᱠᱟᱱᱟ᱾ ᱪᱤᱠᱟᱹ ᱵᱟᱹᱧ ᱞᱟᱹᱭ ᱫᱟᱲᱮᱭᱟᱜ ᱠᱟᱱᱟ ᱨᱟᱠᱟᱵ ᱦᱮᱡ ᱠᱟᱱᱟᱠᱚ ᱥᱮ ᱵᱟᱝ-ᱟ, ᱨᱟᱠᱟᱵ ᱦᱮᱡ ᱟᱠᱟᱱ ᱜᱮᱭᱟ ᱠᱚ ᱥᱮ ᱪᱮᱛᱟ᱾ ᱡᱟᱦᱟᱸᱭ ᱠᱚᱜᱮᱧ ᱠᱩᱞᱤᱭᱮᱫ ᱠᱚᱣᱟ ᱪᱮᱫ ᱯᱮ ᱩᱛᱩ ᱠᱟᱜ-ᱟ? ᱦᱟᱹᱠᱩ ᱠᱚᱞᱮ ᱩᱛᱩ ᱟᱠᱟᱫ ᱠᱚᱣᱟ, ᱦᱟᱹᱠᱩ ᱠᱚ᱾ ᱟᱨ ᱠᱚ ᱞᱟᱹᱭᱟ ᱨᱚᱠᱚᱡ ᱜᱚᱝᱜᱷᱟ ᱠᱚ ᱜᱚᱸᱜᱷᱟ ᱠᱚᱠᱚ ᱧᱟᱢᱚᱜ ᱠᱟᱱᱟ ᱠᱚ ᱱᱤᱛᱚᱜ ᱢᱟ ᱱᱟᱦᱟᱜ।
ᱮᱱᱠᱷᱟᱱ ᱫᱚ ᱚᱠᱟ ᱨᱮᱠᱚ ᱧᱟᱢᱮᱫ ᱠᱚᱣᱟ ᱱᱟᱦᱟᱸᱜ᱾ ᱦᱩᱸ᱾
ᱦᱳᱭ ᱛᱟᱦᱚᱞᱮ ᱠᱚ ᱨᱟᱠᱟᱵ ᱠᱟᱱ ᱜᱮᱭᱟ᱾ ᱚᱱᱟ ᱠᱚᱨᱮ ᱜᱟᱰᱟ ᱦᱮᱱᱟᱜ ᱫᱚ ᱜᱟᱰᱟ ᱠᱚ
ᱦᱩᱸ᱾ ᱦᱳᱭ ᱟᱨ ᱢᱩᱰᱩ ᱠᱚ ᱢᱮᱱᱟᱜ-ᱟ। ᱢᱩᱰᱩ ᱛᱮᱢᱟ ᱦᱟᱜ ᱢᱩᱰᱩ ᱠᱚᱛᱮ ᱢᱟ ᱱᱟᱸᱜ ᱯᱩᱨᱟᱹ ᱠᱚ ᱨᱟᱠᱟᱵ ᱠᱟᱱ ᱜᱮᱭᱟ ᱱᱟᱦᱟᱸᱜ। ᱚᱠᱟ ᱥᱮᱫ ᱠᱷᱚᱡ ᱟᱹᱰᱤ ᱡᱷᱟᱹᱞ ᱠᱷᱚᱡ ᱢᱩᱰᱩ ᱢᱩᱰᱩ ᱛᱮ ᱟᱨ ᱵᱟᱹᱫᱽ ᱫᱟᱜ ᱡᱩᱫᱤ ᱢᱩᱰᱩ ᱨᱮ ᱧᱩᱨᱩᱜ-ᱟ ᱮᱱᱠᱷᱟᱱ ᱚᱝᱠᱟ ᱠᱚ ᱛᱮᱠᱚ ᱨᱟᱠᱟᱵ ᱜᱮᱭᱟ।
ᱮᱸ ᱠᱟᱴᱠᱚᱢ ᱠᱚ ᱢᱮᱱᱟᱜ ᱠᱚᱣᱟ ᱥᱮ ᱵᱟᱝ ᱠᱟᱴᱠᱚᱢ?
ᱠᱟᱴᱠᱚᱢ ᱠᱚᱫᱚ ᱢᱮᱱᱟᱜ ᱠᱚᱜᱮᱭᱟ ᱟᱫᱚ ᱱᱤᱛᱳᱜ ᱠᱟᱴᱠᱚᱢ ᱯᱟᱞᱮᱫ ᱵᱟᱠᱚ ᱡᱚᱢ ᱠᱚᱣᱟ᱾ ᱦᱚᱯᱚᱱ ᱠᱚ ᱛᱟᱦᱮᱱᱟ ᱡᱟᱹᱱᱤᱡ ᱞᱟᱡ ᱨᱮ।
ᱚ ᱦᱚ᱾ ᱦᱮᱸ ᱟᱫᱚ ᱩᱱᱠᱩ ᱫᱚ ᱦᱚᱯᱚᱱ ᱠᱚ ᱚᱰᱚᱠ ᱜᱤᱰᱤ ᱠᱟᱛᱮᱫ, ᱨᱟᱯᱟᱜ ᱠᱟᱛᱮ ᱡᱚᱢ ᱞᱮᱠᱚ ᱠᱷᱟᱱ ᱜᱮᱛᱚ ᱜᱟᱱᱚᱜᱼᱟ।
ᱩᱱᱠᱩ ᱫᱚ ᱚᱱᱠᱟ ᱫᱚ ᱡᱚᱢ ᱵᱟᱭ ᱜᱟᱱᱚᱜ-ᱟ ᱟᱥᱮ ᱡᱚᱢ ᱫᱚ ᱜᱟᱱᱚᱜ ᱜᱮᱭᱟ ᱜᱟᱱ ᱫᱚ ᱟᱫᱚ ᱚᱱᱠᱟ ᱛᱷᱩᱲᱤ ᱡᱚᱢ ᱠᱚᱣᱟ ᱱᱟᱦᱟᱜ।
ᱚᱼᱦᱚ ᱱᱤᱛᱚᱜ ᱫᱚ ᱱᱟᱦᱟᱜ ᱦᱚᱯᱚᱱ ᱠᱚ ᱟᱲᱟᱜ ᱦᱚᱯᱚᱱ ᱠᱚ ᱟᱲᱟᱜ ᱠᱚᱣᱟ᱾ ᱩᱱᱠᱩ ᱦᱚᱯᱚᱱ ᱠᱚ ᱢᱟᱨᱟᱝᱚᱜᱼᱟ ᱩᱱᱠᱩ ᱦᱚᱸᱠᱚ ᱨᱟᱯᱟᱜ ᱠᱚᱣᱟ।
ᱦᱩᱸ ᱟᱨ ᱡᱚᱛᱚ ᱫᱚ ᱱᱟᱦᱟᱸᱜ ᱵᱟᱠ ᱠᱟᱴᱠᱚᱢ ᱦᱚᱸ ᱮᱠᱫᱚᱢ ᱡᱚᱢ ᱠᱚᱜᱮᱭᱤᱧ। ᱵᱚᱪᱷᱚᱨ ᱫᱤᱱ ᱨᱤᱱ ᱠᱟᱱᱟ ᱠᱚ᱾ ᱫᱤᱱ ᱛᱷᱚᱲᱤ ᱠᱚ ᱧᱟᱢᱚᱜᱼᱟ ᱠᱟᱴᱠᱚᱢ, ᱵᱟᱹᱫᱽ ᱠᱟᱴᱠᱚᱢ ᱠᱚ।
ᱚᱼᱦᱚ ᱟᱨ ᱪᱮᱫ? ᱪᱮᱫ ᱞᱮᱠᱟ ᱠᱟᱛᱮᱢ ᱡᱚᱢ ᱠᱚᱣᱟ ᱠᱟᱴᱠᱚᱢ ᱠᱚ?
ᱡᱩᱫᱤ ᱩᱱᱤ ᱪᱮᱫ ᱞᱮᱠᱟ ᱱᱦᱟᱜ ᱡᱩᱫᱤ ᱢᱤᱫᱴᱟᱝ ᱜᱟᱱ ᱜᱮᱧ ᱧᱟᱢ ᱠᱟᱫᱮᱭᱟ ᱢᱟᱨᱟᱝ ᱧᱚᱜᱤᱜ ᱤᱱᱠᱷᱟᱱ ᱫᱚ ᱩᱱᱤ ᱫᱚ ᱱᱦᱟᱜ ᱤᱧ ᱨᱟᱯᱟᱜ ᱤᱭᱟᱹᱧ᱾ ᱨᱟᱯᱟᱜ ᱮᱛᱤᱧ ᱚᱱᱟ ᱪᱮᱛᱟᱱ ᱨᱮᱱᱟᱜ ᱠᱷᱟᱯᱨᱤ ᱠᱚ ᱞᱟᱡᱛᱮᱫ ᱠᱚᱫᱚᱧ ᱳᱰᱳᱠ ᱜᱤᱲᱤᱭᱟ᱾ ᱟᱨ ᱡᱟᱦᱟᱸ ᱠᱟᱴᱟ ᱠᱚ ᱛᱟᱦᱮᱱᱟ ᱟᱨ ᱠᱷᱟᱹᱯᱨᱤ ᱚᱪᱚᱜ ᱟᱛᱮ ᱡᱟᱦᱟᱸ ᱡᱤᱞ ᱵᱟᱸᱧᱪᱟᱜ ᱟᱝ ᱡᱟᱝ ᱡᱤᱞ ᱱᱦᱟᱜ ᱩᱱᱠᱩᱭᱟᱜ ᱢᱟ ᱱᱟᱦᱟᱜ ᱡᱟᱝ ᱜᱮᱛᱟ ᱠᱚ᱾
ᱦᱚ᱾
ᱟᱨ ᱩᱱᱠᱩ ᱥᱟᱠᱟᱢ ᱨᱮ, ᱥᱟᱨᱡᱚᱢ ᱥᱟᱠᱟᱢ ᱨᱤᱧ ᱮᱸᱫ ᱢᱤᱫ ᱯᱟᱦᱴᱟ ᱛᱤᱧ ᱞᱟᱹᱴᱩᱢᱟ ᱟᱨ ᱚᱸᱰᱮ ᱜᱮ ᱡᱷᱚᱛᱚᱣᱟᱜ ᱮᱸᱫ ᱵᱩᱞᱩᱝ, ᱥᱩᱱᱩᱢ, ᱨᱟᱹᱥᱩᱱ ᱯᱮᱸᱭᱟᱡᱽ᱾ ᱢᱟᱹᱨᱤᱪ ᱡᱚᱛᱚᱧ ᱮᱢ ᱠᱟᱛᱮᱜ ᱤᱧ ᱠᱚᱴᱮᱡ ᱠᱚᱣᱟ᱾ ᱟᱨ ᱚᱱᱠᱟ ᱠᱟᱛᱮᱫ ᱤᱧ ᱡᱚᱢ ᱠᱚᱣᱟ ᱢᱟ ᱠᱟᱴᱠᱚᱢ᱾
ᱚᱱᱮ ᱥᱟᱠᱟᱢ ᱨᱮᱜᱮᱢ ᱠᱚᱴᱮᱡᱟᱭᱟ ᱢᱟᱱᱮ ᱡᱟᱦᱱᱟᱜ ᱥᱟᱥᱟᱝ ᱨᱤᱫ ᱫᱷᱤᱨᱤ ᱠᱚᱨᱮ ᱫᱚ ᱵᱟᱝ ᱜᱮ?
ᱵᱟᱝᱟ ᱥᱟᱠᱟᱢ ᱨᱮᱜᱮ᱾
ᱦᱮᱸ ᱚᱱᱠᱟ ᱛᱮᱫᱚ ᱜᱩᱸᱰᱟᱹᱜ ᱛᱟᱢᱟᱭ᱾
ᱟᱫᱚ ᱜᱩᱱᱰᱟᱹ ᱵᱟᱝ ᱜᱩᱱᱵᱟᱹ ᱞᱮᱠᱷᱟᱱ ᱩᱱᱟᱹᱜ ᱥᱤᱵᱤᱞ ᱟᱞᱮ ᱦᱚᱸ ᱟᱞᱮ ᱫᱚ ᱦᱚ ᱚᱱᱠᱟ ᱨᱟᱯᱟᱜ ᱠᱚᱣᱟᱞᱮ, ᱨᱟᱯᱟᱜ ᱠᱟᱛ ᱛᱮ ᱚᱱᱟ ᱪᱮᱛᱟᱱ ᱨᱮᱱᱟᱜ ᱡᱟᱦᱟᱸ ᱠᱮᱴᱮᱡ ᱜᱮ ᱛᱟᱦᱮᱱ ᱛᱟᱠᱚᱣᱟ ᱫᱮᱭᱟ ᱛᱟᱠᱚ, ᱚᱱᱟ ᱞᱮ ᱚᱪᱚᱜ ᱜᱤᱲᱤᱭᱟ᱾ ᱟᱨ ᱞᱟᱡ ᱨᱮᱱᱟᱜ ᱚᱱᱟ ᱫᱚᱠᱟᱜ ᱠᱚᱞᱮ ᱚᱪᱚᱜ ᱜᱤᱲᱤᱭᱟ᱾ ᱡᱟᱸᱜᱟ ᱠᱚ ᱚᱱᱟ ᱢᱟ ᱠᱮᱴᱮᱡ ᱜᱮᱭᱟ ᱛᱚ, ᱚᱱᱟ ᱠᱚ ᱞᱮ ᱜᱤᱰᱤ ᱛᱟᱭᱟ᱾ ᱟ ᱨᱟᱹᱥᱩᱱ, ᱯᱮᱸᱭᱟᱡᱽ ᱵᱮᱨᱮᱞ ᱢᱟᱹᱨᱤᱪ᱾ ᱚᱱᱟ ᱠᱚ ᱟ ᱵᱩᱞᱩᱝ ᱠᱚ ᱢᱮᱥᱟ ᱠᱟᱛᱮᱜ ᱚᱱᱟ ᱥᱟᱥᱟᱝ ᱨᱤᱫ ᱫᱷᱤᱨᱤ ᱨᱮ ᱯᱩᱨᱟᱹ ᱮᱠᱫᱚᱢ ᱞᱮ ᱨᱤᱫ ᱜᱩᱸᱰᱟᱹᱭᱟ᱾
ᱟᱪᱪᱷᱟ᱾
ᱟ ᱨᱤᱫ ᱜᱩᱸᱰᱟᱹ ᱠᱟᱛᱮ ᱡᱩᱫᱤ ᱟᱨᱚ ᱚᱱᱟ ᱫᱷᱩᱱᱤᱭᱟᱹ ᱟᱲᱟᱜ ᱠᱚ ᱛᱟᱦᱮᱸᱱᱟ ᱚᱱᱟ ᱠᱚ ᱠᱟᱹᱴᱤᱡ ᱞᱮ ᱨᱤᱫ ᱢᱮᱥᱟᱜᱼᱟ᱾ ᱟᱨ ᱱᱟᱥᱮᱱᱟᱜ ᱛᱩᱲᱤ ᱥᱩᱱᱩᱢ ᱞᱮ ᱴᱷᱚᱯᱟᱜ-ᱟ, ᱮᱠᱫᱚᱢ ᱟᱹᱰᱤ ᱥᱤᱵᱤᱞᱟ᱾
ᱚᱱᱠᱟᱛᱮ ᱤᱧ ᱦᱚᱧ ᱡᱚᱢ ᱵᱟᱲᱟᱣ ᱟᱠᱟᱜ ᱜᱮᱭᱟ᱾
ᱛᱟᱯᱚᱨᱮ ᱟᱨᱚ ᱩᱱᱠᱩ ᱢᱟᱱᱮ ᱠᱟᱹᱴᱤᱡ ᱧᱚᱜ ᱠᱚ ᱡᱟᱦᱟᱸ ᱫᱚ ᱫᱚᱢᱮ ᱵᱟᱝᱠᱚ ᱢᱟᱨᱟᱝᱟ ᱫᱚᱢᱮ ᱵᱟᱝᱠᱚ ᱠᱟᱹᱴᱤᱡᱼᱟ᱾ ᱩᱱᱠᱩ ᱡᱩᱚᱫᱤ ᱞᱮ ᱦᱟᱞᱟᱝ ᱟᱹᱜᱩ ᱠᱚᱣᱟ ᱛᱟᱦᱞᱮ ᱚᱱᱟ ᱵᱷᱤᱛᱤᱨ ᱨᱮᱱᱟᱜ ᱞᱟᱡ ᱫᱷᱟᱨᱮ ᱨᱮᱱᱟᱜ ᱪᱚᱠᱟᱜ ᱛᱮᱫᱞᱮ ᱚᱪᱚᱠ ᱛᱟᱠᱚᱣᱟ᱾ ᱟ ᱚᱪᱚᱜ ᱠᱟᱛᱮ ᱚᱱᱟ ᱛᱟᱞᱟ ᱨᱮᱞᱮ ᱜᱟᱰᱤᱡ ᱠᱚᱣᱟ᱾
ᱦᱚᱸ᱾
ᱟᱨ ᱜᱟᱱᱰᱤᱜ ᱠᱟᱛᱮᱜ ᱩᱱᱠᱩ ᱫᱚ ᱢᱟᱱᱮ ᱱᱚᱜᱼᱚᱱᱠᱟ ᱡᱟᱦᱟᱸ ᱟᱵᱚ ᱩᱛᱩ ᱠᱚᱵᱚ ᱪᱚᱸᱫᱟᱭᱟ ᱚᱱᱠᱟ ᱛᱮᱜᱮᱞᱮ ᱵᱷᱟᱡᱤ ᱠᱚᱜᱣᱟ᱾ ᱢᱟᱱᱮ ᱥᱩᱱᱩᱢ, ᱞᱚᱞᱚᱭᱟᱞᱮ ᱚᱱᱟᱨᱮ ᱯᱮᱸᱭᱟᱡᱽ ᱠᱚᱞᱮ ᱜᱮᱫᱟᱜᱼᱟ ᱨᱟᱹᱥᱩᱱ ᱠᱚ ᱢᱟᱹᱨᱤᱪ ᱠᱚ ᱟᱨ ᱚᱱᱟ ᱞᱚᱞᱚ ᱥᱩᱱᱩᱢ ᱨᱮᱜᱮ ᱩᱱᱠᱩ ᱠᱮᱪᱟᱜ ᱠᱚ ᱡᱟᱦᱟᱸ ᱛᱤᱱᱟᱹᱜ ᱞᱮ ᱟᱹᱜᱩ ᱠᱟᱠᱚᱣᱟ ᱡᱟᱦᱟᱸ ᱛᱤᱱᱟᱹᱜ ᱜᱮ ᱠᱚ ᱦᱩᱭᱩᱜᱼᱟ, ᱠᱷᱟᱸᱡᱚ ᱠᱟᱛᱮᱫ ᱟᱨ ᱜᱷᱟᱱᱴᱟ ᱜᱷᱟᱱᱴᱟ ᱠᱟᱛᱮᱫ ᱞᱮ ᱤᱥᱤᱱ ᱠᱚᱣᱟ᱾ ᱢᱟᱱᱮ ᱩᱱᱠᱩ ᱫᱚᱞᱮ ᱵᱷᱟᱡᱟ ᱠᱚᱣᱟ ᱾
ᱦᱳᱭ ᱦᱳᱭ ᱚᱱᱠᱟ ᱜᱮ ᱟᱨ ᱦᱮᱡ ᱥᱚᱢᱚᱭ ᱩᱱᱠᱩ ᱫᱷᱩᱣᱟᱹᱜ ᱠᱚᱨᱮ ᱠᱚ ᱵᱚᱞᱚ ᱠᱚᱜᱼᱟ ᱫᱷᱟᱨᱮ ᱛᱳᱢᱟᱨ ᱡᱚᱠᱷᱚᱱ ᱫᱷᱟᱨᱮ ᱥᱮᱫ ᱨᱮᱢ ᱞᱮᱵᱮᱫ ᱞᱮᱠᱷᱟᱱ ᱜᱮ ᱠᱚ ᱚᱰᱳᱠᱚᱜ, ᱫᱟᱹᱲ ᱫᱟᱹᱲ ᱳᱰᱳᱠᱚᱜᱼᱟ ᱠᱚ᱾ ᱟᱨ ᱡᱟᱦᱟᱸᱭ ᱵᱟᱝᱠᱚ ᱫᱟᱹᱲ ᱳᱰᱳᱠ-ᱟ ᱩᱱᱠᱩ ᱫᱚ ᱥᱩᱜ ᱳᱰᱳᱠ ᱠᱚᱣᱟᱞᱮ᱾ ᱟᱨ ᱚᱱᱮ ᱡᱮᱢ ᱞᱟᱹᱭ ᱠᱮᱜᱼᱟ, ᱠᱷᱟᱹᱯᱲᱤ ᱠᱚ ᱞᱟᱡᱛᱮᱫ ᱠᱚ ᱚᱰᱚᱠ ᱠᱟᱛᱮᱫ, ᱵᱷᱟᱡᱟ ᱠᱟᱛᱮᱫ ᱡᱚᱢ᱾ ᱟᱞᱮᱦᱚ ᱚᱱᱠᱟ ᱠᱟᱛᱮᱫ ᱜᱮᱞᱮ ᱡᱚᱢ ᱠᱚᱣᱟ ᱟᱹᱰᱤ ᱠᱚ ᱥᱤᱵᱤᱞᱟ ᱟᱨ
ᱟᱭᱩᱵ ᱵᱮᱲᱟ ᱜᱮ ᱩᱱᱠᱩ ᱫᱚᱞᱮ ᱡᱚᱢ ᱠᱚᱣᱟ ᱵᱟᱠᱷᱟᱱ ᱥᱤᱧ ᱵᱮᱲᱟ ᱫᱚ ᱚᱠᱟ ᱞᱮᱠᱟ ᱞᱮᱠᱟ ᱛᱮᱠᱚ ᱧᱮᱞᱚᱜᱼᱟ ᱥᱮ ᱨᱟᱸᱜᱟ ᱪᱚᱸᱜᱟ ᱜᱮ᱾
ᱟᱪᱪᱷᱟ ᱟᱞᱮ ᱫᱚ ᱚᱱᱠᱟ ᱫᱚ ᱵᱟᱝᱟ ᱟᱞᱮ ᱫᱚ ᱡᱚᱠᱷᱚᱱ ᱧᱟᱢᱟᱞᱮ ᱧᱟᱢ ᱠᱚᱣᱟᱞᱮ ᱛᱚᱠᱷᱚᱱ ᱜᱮ᱾ ᱟᱨ ᱵᱟᱠᱚ ᱜᱩᱡᱩᱜ ᱫᱚ ᱟᱹᱜᱩ ᱟᱛᱮᱜ ᱫᱚᱦᱚ ᱦᱚᱸ ᱜᱟᱱᱚᱜ ᱜᱮᱫᱚ᱾ ᱫᱟᱜ ᱨᱮᱢ ᱟᱲᱟᱜ ᱠᱟᱜ ᱠᱚᱣᱟ ᱵᱟᱠᱷᱟᱱ ᱫᱚ ᱵᱟᱞᱴᱤᱱ ᱛᱟᱱᱤᱡ ᱨᱮ ᱵᱟᱠᱚ ᱨᱟᱠᱟᱵ ᱫᱟᱲᱮᱭᱟᱜᱼᱟ ᱮᱱᱠᱷᱟᱱ᱾
ᱚᱸᱻ ᱷ ᱚ
ᱦᱳᱭ ᱟᱨ ᱛᱟᱨ ᱫᱚᱥᱟᱨ ᱦᱤᱞᱳᱜᱼᱼ ᱩᱛᱩ ᱟᱛᱮᱫ ᱟᱨ ᱵᱟᱹᱛ ᱠᱟᱹᱢᱤᱢ ᱵᱟᱹᱫᱽ ᱮᱢ ᱤᱫᱤᱭᱮᱜ ᱠᱚᱣᱟ᱾ ᱦᱮᱲᱮᱛ ᱠᱟᱢᱤ ᱚᱱᱟ ᱥᱟᱞᱟᱜ ᱜᱮ ᱫᱟᱠᱟᱢ ᱡᱚᱢᱮᱜᱼᱟ᱾
ᱟᱨᱚ ᱟᱞᱮ ᱫᱚ ᱢᱟᱱᱮ ᱱᱚᱝᱠᱟᱻᱜ ᱟᱜᱩ ᱠᱚᱣᱟᱞᱮ ᱵᱟᱹᱫᱽ ᱠᱷᱚᱱᱟᱜ ᱟᱨᱩᱵ ᱯᱷᱟᱨᱪᱟ ᱠᱚᱣᱟᱞᱮ, ᱛᱟᱯᱚᱨᱮ ᱠᱮᱪᱟᱜ ᱠᱚᱛᱮᱞᱮ ᱚᱱᱟ ᱨᱤᱫ ᱜᱩᱸᱰᱟᱹ ᱠᱚᱣᱟᱞᱮ ᱵᱮᱨᱮᱞ ᱛᱮᱜᱮ᱾
ᱦᱚᱸ᱾
ᱟᱨ ᱨᱤᱫ ᱜᱩᱰᱟᱹ ᱠᱟᱛᱮᱜ ᱩᱱᱠᱩ ᱫᱚ ᱠᱟᱹᱴᱤᱡ ᱠᱟᱹᱴᱤᱡ ᱞᱮ ᱜᱩᱞᱤ ᱠᱚᱣᱟ᱾ ᱟᱨ ᱜᱩᱞᱤ ᱠᱟᱛᱮᱜ ᱢᱟᱱᱮ ᱱᱚᱜᱼᱚ ᱱᱚᱝᱠᱟᱻ ᱢᱟᱱᱮ ᱚᱱᱟ ᱢᱟᱨᱵᱮᱞ ᱜᱩᱴᱤ ᱞᱮᱠᱟ᱾
ᱦᱩᱸᱜ ᱚ ᱩᱸ
ᱩᱱᱠᱩ ᱫᱚ ᱥᱩᱱᱩᱢ ᱨᱮᱞᱮ ᱪᱷᱟᱠᱟᱣ ᱠᱚᱣᱟ ᱥᱩᱱᱩᱢ ᱨᱮ ᱪᱷᱟᱠᱟᱣ ᱠᱟᱛᱮᱜ, ᱛᱟᱭᱚᱢ ᱛᱮ ᱟᱨᱚᱞᱮ ᱩᱛᱩ ᱠᱚᱣᱟ ᱰᱟᱝᱨᱤ ᱨᱟᱜᱮᱜᱼᱟ ᱥᱩᱨ ᱨᱮ᱾